ᱚᱱᱟ
ᱡᱚᱦᱟᱨ ᱜᱮ ᱜᱝᱢᱠᱮ᱾
ᱦᱮᱸ, ᱡᱚᱦᱟᱨ ᱜᱮ ᱜᱚᱢᱠᱮ᱾
ᱟᱸᱡᱚᱢᱚᱜ ᱠᱟᱱᱟ?
ᱦᱮᱸ, ᱟᱸᱡᱚᱢᱚᱜ ᱠᱟᱱᱟ᱾ ᱟᱨ ᱪᱮᱜᱠᱟ ᱢᱮᱱᱟᱜ ᱵᱤᱱᱟ?
ᱦᱮᱸ, ᱜᱚᱝᱠᱮ ᱱᱟᱯᱟᱭ ᱵᱟᱲᱟ ᱜᱮ ᱠᱷᱟᱱ᱾
ᱦᱮᱸ ᱱᱟᱯᱟᱭ ᱵᱟᱲᱟ ᱜᱮ ᱞᱟᱠᱛᱤ ᱠᱟᱱᱟ᱾
ᱟᱵᱤᱱ ᱜᱮ ᱚᱠᱟ ᱞᱮᱠᱟ?
ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟᱹ ᱱᱤᱛ ᱫᱚ᱾
ᱟᱪᱪᱷᱟ ᱟᱪᱪᱷᱟ ᱱᱤᱛ ᱫᱚ ᱚᱲᱟᱜ ᱨᱮᱜᱮ?
ᱦᱮᱸ ᱱᱤᱛ ᱫᱚ ᱚᱲᱟᱜ ᱨᱮᱜᱮ ᱢᱤᱱᱟᱹᱧᱟ᱾
ᱩᱸ ᱟᱪᱪᱷᱟ ᱟᱪᱪᱷᱟ ᱟᱪᱪᱷᱟ᱾
ᱟᱨ ᱟᱹᱵᱤᱱ ᱫᱚ ᱚᱠᱟ ᱨᱮ ᱦᱮᱱᱟᱜ ᱵᱤᱱ ᱛᱮ?
ᱟᱹᱞᱤᱧ ᱫᱚ ᱜᱚᱝᱠᱮ ᱠᱷᱟᱱ ᱟ ᱠᱟᱹᱡ ᱵᱟᱭᱨᱮ ᱥᱮᱫ ᱞᱤᱧ ᱦᱮᱡ ᱟᱠᱟᱱᱟ ᱟᱠᱷᱟᱱ ᱱᱚᱛᱮ ᱨᱮᱜᱮᱞᱤᱧ ᱛᱟᱦᱮᱸᱱ ᱠᱟᱱᱟ᱾ ᱦᱩᱸ᱾ ᱛᱟᱦᱚᱞᱮ ᱜᱚᱝᱠᱮ ᱵᱟ ᱠᱟᱹᱢᱤ ᱵᱟᱲᱟ ᱠᱚᱫᱚ ᱪᱮᱫ ᱠᱚ ᱦᱩᱭᱩᱜ ᱠᱟᱱ ᱛᱮ?
ᱟᱜ ᱠᱷᱟᱱ ᱵᱟᱲᱟ ᱫᱚ ᱱᱤᱛᱚᱜ ᱫᱚ ᱟᱞᱮ ᱥᱮᱫ ᱫᱚ ᱚᱱᱮ ᱟᱹᱰᱤ ᱡᱳᱨᱮ ᱫᱟᱜ ᱡᱟᱹᱯᱩᱫ ᱫᱟᱭ ᱛᱚ ᱟᱨ ᱠᱷᱮᱛ ᱠᱚ ᱢᱟᱱᱮ ᱫᱟᱜ ᱠᱟᱱᱟ᱾ ᱟᱫᱚ ᱥᱤ ᱵᱟᱲᱟ ᱦᱳᱭᱳᱜ ᱠᱟᱱᱟ ᱨᱚᱦᱚᱭ ᱞᱟᱹᱜᱤᱫ ᱛᱮ᱾
ᱴᱤᱠ ᱴᱤᱠ ᱴᱤᱠ ᱥᱤ ᱵᱟᱲᱟ ᱦᱚᱸ ᱫᱚᱨᱠᱟᱨ ᱠᱟᱱ ᱜᱮᱭᱟ ᱜᱚᱢᱠᱮ ᱟᱹᱞᱤᱧᱟᱜ ᱢᱮᱱᱫᱚ, ᱟᱵᱚ ᱫᱚ ᱪᱟ-ᱪᱟᱹᱥᱤᱼᱵᱟᱹᱥᱤ ᱦᱚᱲ ᱠᱟᱱᱟ ᱵᱚᱱ ᱟᱨ ᱱᱚᱣᱟ ᱪᱮᱛᱟᱱ ᱴᱮᱦᱟᱰ ᱠᱟᱛᱮ ᱜᱮ ᱛᱚ ᱠᱚᱫᱚ ᱢᱮᱱᱟᱜ ᱟᱠᱟᱫ ᱵᱚᱱᱟ ᱦᱮᱸ ᱵᱟᱝ? ᱛᱟᱦᱚᱞᱮ ᱜᱚᱝᱠᱮ ᱵᱮ ᱦᱚᱸᱜᱼᱚᱭ ᱪᱟᱞᱟᱣᱮᱱ ᱟ ᱞᱟᱦᱟ ᱯᱚᱨᱚᱵᱽ ᱪᱟᱞᱟᱣᱮᱱ ᱫᱚ ᱩᱱ ᱢᱟᱨᱟᱝ ᱵᱩᱨᱩ ᱵᱚᱸᱜᱟ ᱪᱟᱞᱟᱣ ᱞᱮᱱᱟ ᱵᱤᱱ ᱥᱮ ᱵᱟᱝ?
ᱵᱟᱝ, ᱱᱤᱭᱟᱹ ᱵᱟᱨ ᱫᱚ ᱪᱟᱞᱟᱣ ᱵᱟᱝ ᱦᱩᱭ ᱠᱟᱱᱟ᱾
ᱢᱤᱫ ᱫᱷᱟᱣ ᱟᱹᱰᱤ ᱞᱟᱦᱟᱛᱤᱧ ᱪᱟᱞᱟᱣ ᱞᱮᱱ ᱛᱟᱦᱮᱸ ᱠᱟᱹᱴᱤᱡ ᱧᱚᱜ ᱨᱮ ᱟᱫᱚ ᱩᱱᱜᱮ ᱪᱟᱞᱟᱣ ᱦᱩᱭ ᱞᱮᱱᱟ ᱟᱫᱚ ᱚᱱᱠᱟ ᱫᱚ ᱵᱟᱝ ᱪᱟᱞᱟᱣ ᱦᱩᱭ ᱟᱠᱟᱱᱟ᱾ ᱪᱟᱞᱟᱣ ᱨᱮᱱᱟᱜ ᱫᱚ ᱫᱚᱢᱮ ᱜᱮ ᱤᱪᱪᱷᱟᱹ ᱛᱟᱦᱮᱸ ᱞᱮᱱᱟ᱾ ᱱᱤᱛᱚᱜ ᱫᱚ ᱚᱱᱮ ᱤᱭᱟᱹ ᱫᱟᱜ ᱡᱟᱹᱯᱩᱫ ᱠᱮᱫᱟᱭ ᱛᱚ ᱟᱫᱚ ᱪᱟᱥᱵᱟᱥ ᱤᱭᱟᱹᱛᱮ ᱵᱷᱤᱲ ᱛᱮ ᱪᱟᱞᱟᱣ ᱵᱟᱝ ᱜᱟᱱ ᱞᱮᱱᱟ᱾
ᱟᱫᱚ ᱜᱚᱢᱠᱮ ᱪᱟᱥᱵᱟᱥ ᱫᱚ ᱱᱚᱣᱟ ᱥᱚᱵ ᱥᱚᱢᱚᱭ ᱜᱮ ᱧᱮᱞᱚᱜᱼᱟ ᱦᱮᱸ ᱢᱟᱱᱮ ᱟᱨ ᱧᱮᱞ ᱞᱮᱠᱷᱟᱱ ᱫᱚ ᱡᱩᱫᱤ ᱵᱤᱱ ᱧᱮᱞᱟ ᱱᱚᱣᱟ ᱫᱚ ᱵᱩᱨᱩ ᱵᱚᱸᱜᱟ ᱫᱚ ᱯᱨᱚᱛᱛᱮᱠ ᱵᱟᱨ ᱜᱮ ᱫᱟᱜ ᱮᱫᱟᱭ ᱦᱮᱸ ᱵᱟᱝ᱾
ᱦᱳᱭ
ᱛᱟᱯᱚᱨ ᱛᱟᱦᱞᱮ ᱜᱚᱝᱠᱮ ᱛᱟᱦᱞᱮ ᱨᱚᱦᱚ ᱞᱟᱹᱭ ᱠᱮᱫᱟᱵᱤᱱ ᱨᱚᱦᱚᱭ ᱜᱚᱫᱚ ᱵᱤᱱ ᱟᱯᱟᱛᱚ ᱟᱨᱟᱢᱵᱚ ᱫᱚ ᱠᱷᱟᱱ ᱵᱟᱲᱤᱭ ᱟᱨᱟᱢᱵᱚᱜ
ᱟᱭᱳ ᱢᱤᱫᱴᱮᱱ ᱵᱟᱨᱦᱭᱟ ᱠᱷᱮᱛ ᱫᱟ ᱟᱨᱟᱢᱵᱚ ᱠᱟᱱᱟ ᱡᱷᱚᱛᱚ ᱫᱚ ᱟᱹᱣᱨᱤ᱾
ᱟᱪᱪᱷᱟ ᱟᱪᱪᱷᱟ ᱟᱪᱪᱷᱟ ᱟᱪᱪᱷᱟ
ᱤᱭᱟᱹ ᱵᱟᱹᱫᱽ ᱠᱚᱮᱞ ᱵᱟᱹᱫᱽ ᱠᱚᱨᱮᱞ ᱞᱮ ᱨᱚᱦᱚᱭ ᱵᱟᱲᱟ ᱠᱮᱫᱟ ᱵᱟᱨᱭᱟ ᱜᱟᱱ ᱠᱷᱮᱛ ᱫᱟᱜ ᱤᱭᱟᱹ ᱞᱮᱱᱟ ᱛᱚ᱾
ᱚ ᱟᱪᱪᱷᱟ ᱟᱪᱪᱷᱟ ᱟᱪᱪᱷᱟ ᱟᱪᱪᱷᱟ‌
ᱚᱱᱠᱟ ᱜᱮ ᱜᱚᱝᱠᱮ ᱟᱵᱚ ᱟᱹᱛᱩ ᱫᱤᱥᱚᱢ ᱠᱚᱨᱮᱫ ᱫᱚ ᱱᱚᱝᱠᱟᱜᱮ ᱟᱹᱞᱤᱧ ᱦᱚᱸ ᱟᱠᱷᱟᱱ ᱟᱞᱮ ᱥᱮᱫ ᱦᱚᱸ ᱱᱚᱜ-ᱚᱭ ᱛᱚ ᱮᱠᱷᱟᱱ ᱪᱟᱥᱵᱟᱥ ᱞᱮ ᱟᱨᱟᱢᱵᱷᱚ ᱟᱠᱟᱫᱟ ᱟᱫᱚᱠᱷᱟᱱ ᱫᱟᱜ ᱦᱚᱸ ᱚᱱᱠᱟ ᱵᱟᱭ ᱫᱟᱜ ᱮᱫᱟ᱾ ᱚᱱᱛᱮ ᱛᱮᱦᱮᱸᱧᱮ ᱫᱟᱜ ᱠᱮᱫᱟ ᱥᱮ ᱵᱟᱝ ᱜᱚᱢᱠᱮ?
ᱦᱮᱸ ᱟᱞᱮ ᱥᱮᱫ ᱫᱚ ᱦᱟᱱᱮ ᱥᱮᱛᱟᱜ ᱠᱷᱚᱱᱜᱮ ᱟᱹᱰᱤ ᱨᱟᱹᱜᱮ ᱨᱤᱢᱤᱞ ᱠᱮᱫᱟᱭ ᱟᱫᱚ ᱮᱠᱷᱚᱱᱳ ᱢᱟᱱᱮ ᱦᱟᱞᱠᱟ ᱦᱟᱞᱠᱟ ᱫᱟᱜ ᱮ ᱡᱚᱨᱚᱭᱮᱫ ᱜᱮᱭᱟᱢ᱾
ᱚ ᱟᱪᱪᱷᱟ ᱟᱪᱪᱷᱟ ᱟᱪᱪᱷᱟ ᱟᱪᱪᱷᱟ
ᱟᱯᱮᱥᱮᱫ ᱪᱮ ᱨᱤᱢᱤᱞ ᱫᱟᱭ ᱥᱮ ᱵᱟᱝ?
ᱱᱚᱛᱮ ᱜᱚᱝᱠᱮ ᱦᱚᱞᱟ ᱢᱟᱫᱮᱨ ᱫᱚ ᱵᱷᱟᱜᱤ ᱜᱮ ᱫᱟᱜ ᱠᱮᱫᱟ ᱛᱮᱦᱮᱸᱧ ᱫᱚ ᱚᱱᱠᱟ ᱨᱤᱢᱤᱞ ᱫᱚ ᱵᱟᱝ ᱧᱮᱞᱚᱜ ᱠᱟᱱᱟ ᱰᱩᱰᱨᱩᱜ ᱵᱟᱲᱟᱭ ᱫᱟᱭ ᱠᱷᱟᱱ ᱦᱚᱭᱛᱳᱭ ᱫᱟᱜ ᱫᱟᱲᱮᱭᱟᱜᱼᱟ ᱟᱥᱟ ᱠᱚᱨᱮ ᱦᱮᱸ ᱵᱟᱝ
ᱦᱩᱸ
ᱛᱟᱦᱚᱞᱮ ᱜᱚᱢᱠᱮ ᱵᱟᱵᱤᱱ ᱪᱟᱞᱟᱣ ᱠᱟᱱᱟ ᱠᱮᱫᱟᱵᱤ ᱟᱫᱚᱞᱤᱧ ᱢᱮᱱ ᱮᱫᱟ ᱚᱱᱛᱮ ᱫᱚ ᱚᱱᱛᱮ ᱫᱚ ᱚᱸᱰᱮ ᱠᱷᱚᱱᱟᱜ ᱯᱟᱴᱟᱵᱤᱱᱫᱟᱹ ᱛᱤᱱᱟᱹᱜ ᱜᱟᱱ ᱥᱟᱺᱜᱤᱧᱚᱜᱼᱟ ᱟᱹᱵᱤᱱᱟᱜ ᱚᱲᱟᱜ ᱠᱷᱚᱱᱟᱜ?
ᱟᱹᱞᱤᱧᱟᱜ ᱚᱲᱟᱜ ᱠᱷᱚᱱᱟᱜ ᱯᱟᱴᱟᱵᱤᱱᱫᱟᱹ ᱫᱚ ᱵᱮᱥᱤ ᱫᱚ ᱵᱟᱝ ᱦᱩᱭ ᱠᱩᱲᱤ ᱛᱤᱨᱤᱥ ᱠᱤᱞᱳᱢᱤᱴᱟᱨ ᱦᱩᱭᱩᱜᱼᱟ ᱚᱱᱠᱟ ᱵᱤᱥᱤ ᱫᱚ ᱵᱟᱝ ᱥᱟᱺᱜᱤᱧᱟ
ᱟᱪᱷᱟ ᱛᱟᱦᱚᱞᱮ ᱫᱚ ᱜᱚᱝᱠᱮ ᱟᱯᱮ ᱫᱚ ᱪᱟᱞᱟᱜ ᱜᱮ ᱛᱟᱵᱚᱱᱟᱯᱮ ᱚᱱᱛᱮ ᱫᱚ
ᱦᱳᱭ ᱟᱞᱮ ᱫᱚ ᱯᱟᱴᱟᱵᱤᱱᱫᱟᱹ ᱫᱚ ᱳᱭ ᱯᱨᱟᱭ ᱜᱮᱞᱮ ᱪᱟᱞᱟᱜ ᱜᱮᱭᱟ ᱤᱭᱟᱹ ᱟᱵᱤᱱ ᱫᱚ ᱛᱟᱦᱚᱞᱮ ᱯᱟᱴᱟᱵᱤᱸᱫᱟᱹ ᱫᱚᱵᱤᱱ ᱦᱮᱡ ᱵᱟᱲᱟ ᱟᱠᱟᱱᱟ ᱥᱮ ᱵᱟᱝ?
ᱟᱫᱚ ᱜᱚᱢᱠᱮ ᱚᱱᱠᱟ ᱠᱷᱟᱱ ᱯᱟᱴᱟᱵᱤᱫᱟᱹ ᱫᱚ ᱵᱟ ᱟᱫᱚ ᱵᱟᱝᱞᱤᱧ ᱵᱟᱜᱟᱣ ᱟᱠᱟᱱᱟᱜ ᱟᱠᱷᱟᱱ ᱦᱮᱸ᱾ ᱟᱫᱚ ᱠᱷᱟᱱ ᱚᱠᱛᱚ ᱠᱚᱦᱚᱸ ᱵᱟᱝ ᱧᱟᱢ ᱟᱠᱟᱱᱟ ᱟᱨ ᱦᱚᱝᱠᱟ ᱟᱹᱞᱤᱧ ᱫᱚ ᱵᱟᱭᱨᱮ ᱨᱮᱞᱤᱧ ᱛᱟᱦᱮᱱᱟ ᱵᱮᱥ ᱛᱚ ᱜᱮᱞᱤᱧ ᱛᱟᱦᱮᱱᱟ ᱛᱟᱦᱚᱞᱮ ᱚᱠᱛᱚ ᱵᱟᱠᱷᱟᱱ ᱵᱟᱝᱞᱤᱧ ᱧᱟᱢ ᱠᱟᱫᱟ ᱮᱠᱷᱟᱱ ᱦᱮᱸᱥᱮ ᱟᱫᱚ ᱜᱚᱝᱠᱮ ᱢᱟᱥᱮ ᱠᱟ. ᱡ ᱞᱟᱹᱭᱟᱜ ᱵᱤᱱ ᱚᱠᱟ ᱞᱮᱠᱟ ᱯᱟᱴᱟᱵᱤᱱᱸᱫᱟᱹ ᱫᱚ ᱢᱟᱱᱮ ᱚᱠᱟ ᱞᱮᱠᱟ ᱠᱚ ᱡᱟᱭᱜᱟ ᱛᱤᱱ ᱫᱤᱱ ᱦᱩᱭᱩᱜᱼᱟ ᱚᱱᱟ ᱫᱚ
ᱯᱟᱴᱟᱵᱤᱱᱫᱟᱹ ᱜᱚᱢᱠᱮ ᱛᱤᱱ ᱫᱤᱱ ᱦᱩᱭᱩᱜᱼᱟ ᱢᱟᱱᱮ ᱵᱟᱨ ᱫᱤᱱ ᱥᱮ ᱢᱤᱫ ᱫᱤᱱ ᱜᱮ ᱦᱩᱭᱩᱜᱼᱟ ᱜᱚᱢᱠᱮ
ᱤᱭᱟᱹ ᱦᱤᱥᱟᱹᱵ ᱨᱮᱫᱚ ᱵᱟᱨ ᱫᱤᱱ ᱦᱩᱭᱩᱜᱭᱩᱜᱼᱟ ᱦᱮᱸᱥᱮ ᱯᱨᱚᱛᱷᱚᱢ ᱫᱤᱱ ᱦᱤᱞᱳᱜ ᱫᱚ ᱤᱭᱟᱹ ᱯᱩᱡᱟᱹ ᱦᱩᱭᱩᱜᱼᱟ ᱦᱮᱸᱥᱮ ᱟᱨ ᱫᱤᱛᱤᱭᱚ ᱫᱤᱱ ᱦᱤᱞᱳᱜ ᱫᱚ ᱮᱱᱮᱡ ᱮᱱᱮᱡ ᱠᱚ ᱥᱮᱨᱮᱧ ᱠᱚ ᱦᱩᱭᱩᱜᱼᱟ ᱧᱮᱞ ᱠᱚ ᱧᱮᱞ ᱠᱚ ᱪᱟᱞᱟᱜᱼᱟ ᱯᱟᱛᱟ ᱮᱱᱮᱡ ᱠᱚ ᱟᱹᱰᱤ ᱟᱹᱰᱤ ᱢᱚᱸᱡᱽ ᱢᱟᱱᱮ ᱟᱹᱰᱤ ᱡᱟᱠᱚᱜᱼᱟ ᱢᱟᱱᱮ ᱥᱮᱠᱮᱱ ᱫᱤᱱ ᱦᱮᱞᱳ ᱟᱹᱰᱤ ᱥᱟᱺᱜᱤᱧ ᱥᱮ ᱟᱹᱰᱤ ᱥᱟᱺᱜᱤᱧ ᱥᱟᱺᱜᱤᱧ ᱠᱷᱚᱱ ᱠᱚ ᱦᱤᱡᱩᱜᱼᱟ ᱦᱮᱸ ᱵᱟᱥᱟ ᱢᱟᱱᱮ ᱱᱟᱢᱟᱞ ᱫᱤᱥᱚᱢ ᱠᱷᱚᱱ ᱠᱚ ᱦᱤᱡᱩᱜᱼᱟ ᱵᱟᱥ ᱠᱚᱛᱮ ᱜᱟᱹᱲᱤ ᱠᱚᱛᱮ ᱟᱨ ᱵᱟᱥᱟ ᱠᱟᱛᱮᱫ ᱠᱚ ᱛᱟᱦᱮᱱᱟ ᱱᱚᱸᱰᱮ ᱤᱭᱟᱹᱨᱮ ᱦᱮᱸᱥᱮ ᱯᱟᱴᱟᱵᱤᱱᱫᱟᱹ ᱴᱟᱺᱰᱤ ᱨᱮ ᱟᱨ ᱯᱴᱟᱵᱤᱱᱫᱟᱹ ᱯᱟᱴᱟᱵᱤᱱᱫᱟᱹ ᱠᱚᱮᱨᱞᱟ ᱟᱨ ᱟᱹᱰᱤ ᱨᱟᱹᱥᱠᱟᱹ ᱜᱮ ᱦᱩᱭᱩᱜ ᱜᱮᱭᱟ ᱦᱮᱸᱥᱮ ᱟᱹᱰᱤ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜᱼᱟ ᱛᱚ
ᱟᱨᱦᱚᱸ ᱢᱟᱱᱮ ᱚᱱᱟ ᱦᱚᱸ ᱢᱤᱫᱴᱮᱱ ᱜᱚᱢᱠᱮ ᱟᱨ ᱱᱚᱜᱼᱚᱭ ᱡᱮ ᱢᱤᱫᱴᱟᱝ ᱩᱯᱨᱩᱢ ᱦᱮᱸ ᱥᱮ ᱵᱟᱝ ᱩᱯᱨᱩᱢ ᱦᱚᱸ ᱦᱩᱭᱩᱜᱼᱟ ᱦᱚᱲ ᱠᱚ ᱥᱟᱶᱛᱮ ᱦᱮᱸ ᱥᱮ ᱜᱚᱝᱠᱮ
ᱦᱳᱭ ᱢᱟᱱᱮ ᱟᱹᱰᱤ ᱦᱚᱲ ᱠᱚ ᱦᱤᱡᱩᱜᱼᱟ ᱟᱫᱚ ᱟᱹᱰᱤ ᱥᱟᱺᱜᱤᱧ ᱥᱟᱺᱜᱤᱧ ᱨᱮᱱ ᱦᱚᱲ ᱥᱟᱞᱟᱜ ᱩᱯᱨᱩᱢ ᱨᱮᱱᱟᱜ ᱢᱤᱫᱴᱮᱱ ᱥᱩᱡᱳᱜᱽ ᱧᱟᱢᱚᱜᱼᱟ ᱯᱲᱤᱪᱚᱭ ᱨᱮᱱᱟᱜ
ᱴᱷᱤᱠ ᱴᱷᱤᱠ ᱴᱷᱤᱠ ᱴᱷᱤᱠ ᱟᱫᱚ ᱟᱹᱞᱤᱧ ᱞᱤᱧ ᱢᱚᱱᱮᱭᱟ ᱡᱮ ᱯᱟᱴᱟᱵᱤᱸᱫᱟᱹ ᱟᱹᱞᱤᱧ ᱦᱚᱸ ᱵᱟᱹᱞᱤᱧ ᱵᱟᱜᱟᱣ ᱟᱠᱟᱱ ᱨᱮᱦᱚᱸ ᱡᱟ ᱦᱚᱲ ᱠᱚᱴᱷᱮᱱ ᱞᱤᱧ ᱟᱸᱡᱚᱢ ᱟᱠᱟᱫᱟ ᱛᱚ ᱮᱠᱪᱩᱭᱮᱞᱤ ᱱᱚᱣᱟ ᱫᱚ ᱠᱤᱱᱛᱩ ᱱᱚᱰᱮ ᱟᱵᱚ ᱚᱠᱟ ᱞᱮᱠᱟᱛᱮ ᱟᱵᱚ ᱥᱟᱱᱛᱟᱲ ᱦᱚᱸ ᱵᱚᱱ ᱵᱮᱵᱽᱥᱟ ᱫᱟᱲᱮᱭᱟᱜᱼᱟ ᱛᱚ ᱱᱚᱣᱟ ᱨᱮᱱᱟᱜ ᱟᱹᱞᱤᱧ ᱞᱤᱧ ᱢᱚᱱᱮᱭᱟ ᱟᱹᱰᱤ ᱡᱚᱛᱷᱟᱛ ᱢᱤᱫᱴᱮᱱ ᱴᱷᱟᱶ ᱠᱟᱱ ᱞᱮᱠᱟᱞᱤᱧ ᱢᱚᱱᱮᱭᱟ ᱚᱱᱟ ᱫᱚ ᱟᱹᱵᱤᱱ ᱪᱮᱠᱟ ᱵᱤᱱ ᱢᱚᱱᱮᱭᱟ ᱜᱚᱢᱠᱮ?
ᱮᱠᱫᱚᱢ ᱟᱹᱰᱤ ᱢᱚᱸᱡᱽ ᱠᱟᱛᱷᱟ ᱵᱤᱱ ᱞᱟᱹᱭ ᱠᱮᱫᱟ
ᱵᱟᱠᱷᱟᱱ ᱫᱚ ᱧᱮᱞ ᱵᱤᱱ ᱥᱮ ᱜᱚᱢᱠᱮ ᱛᱮᱦᱮᱧ ᱟᱵᱚ ᱫᱚ ᱚᱱᱠᱟᱱ ᱡᱟᱭᱜᱟ ᱜᱮ ᱵᱟᱹᱱᱩᱜ ᱛᱟᱵᱚᱱᱟ ᱡᱟᱦᱟᱸᱨᱮ ᱟᱵᱚ ᱢᱤᱫᱴᱮᱱ ᱵᱮ ᱵᱮᱵᱽᱥᱟ ᱵᱚᱱ ᱥᱮᱬᱟ ᱫᱟᱲᱮᱭᱟᱜᱼᱟ ᱢᱮᱱᱠᱷᱟᱱ ᱯᱟᱴᱟᱵᱤᱱᱫᱟᱹ ᱞᱮᱠᱟᱱ ᱡᱟᱭᱜᱟ ᱨᱮ ᱡᱩᱫᱤ ᱵᱤᱱ ᱧᱮᱞᱟ ᱚᱸᱰᱮ ᱫᱚ ᱠᱤᱱᱛᱩ ᱢᱤᱫᱴᱮᱱ ᱵᱷᱟᱹᱜᱤ ᱢᱤᱫᱴᱮᱱ ᱵᱮᱵᱽᱥᱟ ᱵᱚᱱ ᱥᱮᱬᱟ ᱫᱟᱲᱮᱭᱟᱜᱼᱟ ᱞᱮᱠᱟ ᱟᱹᱞᱤᱧ ᱞᱤᱧ ᱢᱚᱱᱮᱭᱟ ᱚᱸᱰᱮ ᱫᱚ ᱦᱮᱸ ᱪᱮ
ᱮᱠᱫᱚᱢ
ᱟᱫᱚ ᱜᱚᱝᱠᱮ ᱟᱞᱤᱧ ᱛᱚ ᱨᱩᱥᱤᱠᱟ ᱨᱩᱥᱤᱠᱟ ᱦᱚᱲ ᱞᱟᱹᱭ ᱫᱟᱞᱤᱧ ᱚᱸᱰᱮ ᱛᱚ ᱛᱩᱢᱫᱟᱜ ᱴᱟᱢᱟᱠ ᱟᱞᱤᱧ ᱢᱟ ᱛᱟᱦᱮᱞᱮ ᱟᱨ ᱛᱤᱨᱭᱳ ᱵᱟᱱᱟᱢ ᱫᱚᱞᱤᱧ ᱧᱟᱢ ᱟᱥᱮ ᱵᱟᱝ
ᱦᱮᱸ ᱛᱤᱨᱭᱳ ᱵᱟᱱᱟᱢ ᱡᱷᱚᱛᱚ ᱨᱚᱠᱚᱢᱟᱜ ᱵᱤᱱ ᱧᱟᱢᱟ ᱡᱷᱚᱛᱚ ᱨᱚᱠᱚᱢ ᱵᱷᱮᱨᱟᱭᱴᱤᱭᱟᱜ ᱛᱤᱨᱭᱳ ᱵᱟᱱᱟᱢ ᱠᱷᱚᱱ ᱥᱩᱨᱩ ᱠᱟᱛᱮᱫ ᱟᱜ ᱼᱥᱟᱨ ᱦᱮᱸᱥᱮ ᱴᱟᱢᱟᱠ ᱛᱩᱢᱫᱟᱜ ᱥᱟᱱᱛᱟᱲ ᱠᱚ ᱥᱟᱱᱛᱟᱲ ᱠᱚᱣᱟᱜ ᱡᱟᱵᱚᱛᱤᱭᱚ ᱢᱟᱱᱮ ᱡᱟᱵᱚᱛᱤᱭᱚ ᱡᱤᱱᱤᱥ ᱦᱮᱸ ᱥᱮ ᱯᱟᱹᱧᱪᱤ ᱥᱟᱹᱲᱤ ᱫᱷᱩᱛᱤ ᱦᱮᱸᱥᱮ ᱥᱟᱱᱟᱢ ᱨᱚᱠᱚᱢᱟᱜ ᱯᱩᱛᱷᱤ ᱠᱚ ᱦᱮᱸᱥᱮ ᱡᱚᱛᱚ ᱠᱤᱪᱷᱩ ᱵᱤᱱ ᱧᱟᱢᱟ
ᱟᱪᱪᱷᱟ ᱟᱪᱪᱷᱟ ᱟᱪᱪᱷᱟ ᱟᱵᱤᱱ ᱵᱤᱱ ᱞᱟᱹᱭ ᱚᱪᱚᱭᱮᱫᱟ ᱛᱟᱦᱚᱞᱮ ᱟᱹᱞᱤᱧᱟᱜ ᱢᱟᱱᱮ ᱚᱱᱠᱟ ᱮᱴᱠᱮᱴᱚᱬᱮ ᱫᱚᱠᱷᱟᱱ ᱵᱟᱝ ᱦᱩᱭᱩᱜᱼᱟ
ᱵᱟᱝ ᱦᱩᱭᱩᱜᱼᱟ
ᱵᱟᱵᱟ ᱜᱚᱢᱠᱮ ᱟᱹᱰᱤ ᱟᱹᱰᱤ ᱢᱚᱡᱽ ᱠᱟᱨᱚᱱ ᱫᱚ ᱟᱹᱞᱤᱧ ᱦᱚᱸ ᱟᱫᱚ ᱪᱟᱞᱟᱣ ᱪᱟᱞᱟᱣ ᱜᱮ ᱟᱫᱚ ᱢᱮᱱᱠᱷᱟᱱᱞᱤᱧ ᱪᱟᱞᱟᱣ ᱨᱮᱱᱟᱜ ᱚᱠᱛᱚ ᱚᱱᱠᱟ ᱵᱟᱹᱞᱤᱧ ᱧᱟᱢ ᱧᱟᱢ ᱟᱠᱟᱫᱟ ᱟᱠᱷᱟᱱ ᱾ ᱟᱥᱟ ᱠᱚᱭᱧ ᱱᱤᱭᱟᱹ ᱯᱚᱨ ᱫᱚ ᱞᱟᱹᱭ ᱷᱦᱤᱱ ᱪᱟᱞᱟᱜ ᱞᱟᱹᱭ ᱮᱫᱟᱞᱤᱧ ᱟᱹᱵᱮᱱ ᱴᱷᱮᱱ ᱜᱮᱞᱤᱧ ᱵᱟᱜᱟ-ᱟ ᱚᱱᱰᱮ ᱠᱷᱚᱱ ᱜᱮᱞᱤᱧ ᱵᱟᱜᱟ-ᱟ ᱪᱮᱫ ᱵᱤᱱ ᱞᱟᱹᱭ ᱮᱫᱟ?
ᱮᱠᱫᱚᱢ ᱟᱹᱵᱤᱱ ᱦᱤᱡᱩᱜ ᱵᱤᱱ᱾
ᱟᱪᱷᱟ ᱪᱷᱟ ᱪᱷᱟ ᱟᱫᱚ ᱠᱷᱟᱱ ᱟᱹᱞᱤᱧ ᱫᱚᱞᱤᱧ ᱦᱮᱸ ᱜᱚᱝᱠᱮ ᱞᱟᱹᱭᱵᱤᱱ ᱢᱟ ᱾
ᱦᱩᱸ ᱦᱳᱭ ᱟᱹᱵᱤᱱ ᱦᱤᱡᱩᱜ ᱵᱤᱱ ᱟᱹᱪᱩᱨᱚᱜ ᱟᱵᱚᱱ ᱨᱟᱹᱥᱠᱟᱹᱭᱟᱵᱚᱱ ᱦᱮᱸᱥᱮ᱾
ᱟᱫᱚ ᱜᱚᱝᱠᱮ ᱟᱹᱞᱤᱧ ᱫᱚᱛᱚ ᱪᱟᱞᱟᱣ ᱪᱟᱞᱟᱣ ᱜᱮᱞᱤᱧ ᱞᱟᱹᱭᱟ ᱟᱫᱚ ᱠᱷᱟᱱ ᱚᱲᱟᱜ ᱜᱚᱝᱠᱮ ᱜᱮ ᱮᱠᱷᱟᱱᱮ ᱨᱮᱵᱮᱱᱟᱭ ᱥᱮ ᱵᱟᱝ ᱦᱮᱸ ᱾ ᱚᱲᱟᱜ ᱜᱚᱢᱠᱮ ᱦᱚᱸᱛᱚ ᱢᱮᱱᱟᱭᱟ ᱛᱟᱦᱞᱮ ᱩᱱᱤ ᱦᱚᱸᱛᱚ ᱜᱟᱱ ᱵᱟ ᱵᱟ, ᱱᱚᱜᱼᱚᱭ ᱪᱟᱞᱟᱣ ᱨᱮᱱᱟᱜ ᱡᱩᱫᱤ ᱯᱟᱨᱢᱤᱥᱚᱱ ᱵᱟᱭ ᱮᱢᱟ, ᱛᱟᱦᱚᱞᱮ ᱛᱚᱠᱷᱟᱱ ᱪᱟᱞᱟᱣ ᱫᱚ ᱢᱩᱥᱠᱤᱞᱚᱜᱼᱟ ᱥᱮ ᱜᱚᱝᱠᱮ ᱦᱮᱸ ᱵᱟᱝ?
ᱦᱮᱸ ᱚᱱᱟ ᱦᱚᱸ ᱚᱱᱟ ᱦᱚᱸ ᱠᱟᱛᱷᱟ ᱠᱟᱱᱟ ᱟᱫᱚ ᱵᱟᱱᱟ ᱦᱚᱲ ᱜᱮ ᱦᱤᱡᱩᱜ ᱵᱤᱱ ᱥᱮ ᱟᱫᱚ ᱜᱟᱱᱚᱜ ᱟ ᱛᱚ ᱦᱮᱸᱥᱮ ᱾
ᱦᱮᱸ ᱦᱮᱸ ᱦᱮᱸ ᱟᱫᱚ ᱟᱹᱞᱤᱧ ᱫᱚᱞᱤᱧ ᱢᱮᱛᱟ ᱫᱚᱞᱤᱧ ᱢᱮᱛᱟᱭ ᱠᱟᱱ ᱜᱮᱭᱟ ᱚᱲᱟᱜ ᱜᱚᱝᱠᱮ ᱡᱮ ᱪᱟᱞᱟᱣ ᱦᱩᱭᱩᱜᱼᱟ ᱾ ᱟᱫᱚ ᱫᱚᱢᱮᱜᱮ ᱟᱲᱮᱟᱭ ᱢᱟᱡᱷᱮ ᱢᱟᱡᱷᱮ ᱪᱟᱞᱟᱜ ᱪᱟᱞᱟᱜ ᱟᱨ ᱚᱝᱠᱟ ᱚᱠᱛᱚ ᱠᱚ ᱦᱩᱭ ᱞᱮᱱᱠᱷᱟᱱ ᱫᱚ ᱚᱱᱠᱟ ᱦᱟᱱᱛᱮ ᱱᱟᱛᱮ ᱠᱟᱹᱢᱤ ᱨᱮ ᱵᱮᱥ ᱛᱚ ᱦᱩᱭᱩᱜᱼᱟ ᱦᱮᱸ ᱥᱮ ᱾
ᱦᱮᱸ ᱵᱟᱝ ᱠᱟᱹᱢᱤ ᱵᱮᱥᱛᱮᱫᱚ ᱛᱟᱦᱮᱱ ᱠᱟᱹᱢᱤ ᱠᱚᱫᱚ ᱫᱚ ᱛᱟᱦᱮᱱ ᱜᱮᱭᱟ ᱠᱤᱱᱛᱩ ᱚᱱᱟ ᱵᱷᱟᱠ ᱨᱮᱦᱚᱸ ᱠᱟᱹᱡ ᱟᱹᱪᱩᱨ ᱵᱟᱲᱟ ᱫᱚ ᱢᱟᱱᱮ ᱦᱤᱡᱩᱜ ᱦᱩᱭᱩᱜᱼᱟ ᱨᱟᱹᱥᱠᱟᱹ ᱫᱚ ᱦᱮᱸ ᱥᱮ ᱾
ᱟᱪᱪᱷᱟ ᱟᱪᱪᱷᱟ ᱟᱪᱪᱷᱟ
ᱥᱟᱱᱛᱟᱲ ᱠᱚᱣᱟᱜ ᱢᱤᱫᱴᱮᱱ ᱟᱹᱰᱤ ᱤᱭᱟᱹ ᱢᱤᱫᱴᱮᱱ ᱥᱟᱱᱛᱟᱲ ᱠᱚᱣᱟᱜ ᱟᱹᱰᱤ ᱢᱤᱫᱴ ᱴᱮᱱ ᱯᱷᱮᱢᱟᱥ ᱯᱚᱨᱚᱵᱽ ᱠᱟᱱᱟ ᱯᱟᱴᱟᱵᱤᱸᱫᱟᱹ ᱦᱮᱸᱥᱮ᱾
ᱟᱪᱷᱟ ᱟᱪᱷᱟ ᱦᱮᱸ ᱚᱱᱟ ᱫᱚ ᱜᱚᱢᱠᱮ ᱮᱠᱫᱚᱢ ᱥᱟᱹᱨᱤ ᱠᱟᱛᱷᱟ ᱾
ᱢᱟᱱᱮ ᱵᱚᱪᱷᱚᱨ ᱫᱤᱱ ᱨᱮ ᱢᱤᱫ ᱫᱷᱟᱣ ᱜᱟᱱ ᱫᱚ ᱦᱮᱸᱥᱮ ᱦᱮᱡ ᱩᱪᱤᱛᱩ ᱦᱮᱡ ᱩᱪᱤᱛ ᱠᱟᱱᱟ ᱾
ᱮᱠᱫᱚᱢ ᱴᱷᱤᱠ ᱜᱚᱝᱠᱮ ᱮᱠᱫᱚᱢ ᱴᱷᱤᱠ ᱮᱠᱫᱚᱢ ᱡᱚᱛᱷᱟᱛᱷᱟ ᱵᱤᱱ ᱢᱮᱱ ᱠᱟᱫᱟ ᱠᱟᱨᱚᱱ ᱫᱚ ᱨᱟᱹᱥᱠᱟᱹ ᱵᱟᱝ ᱛᱟᱦᱮᱸ ᱞᱮᱱᱠᱷᱟᱱ ᱢᱟᱱᱮ ᱦᱳᱭᱛᱚ ᱵᱟᱝ ᱵᱩᱡᱷᱟᱹᱜᱼᱟ ᱡᱮ ᱡᱤᱭᱚᱱ ᱚᱠᱟ ᱞᱮᱠᱟ ᱯᱟᱨᱚᱢᱚᱜ ᱠᱟᱱᱟ ᱢᱮᱱᱛᱮᱫ, ᱦᱮᱸ ᱥᱮ ᱪᱮᱫ?
ᱦᱮᱸ
ᱛᱚ ᱜᱚᱝᱠᱮ ᱟᱹᱞᱤᱧᱟᱜ ᱚᱲᱟᱜ ᱫᱚ ᱮᱠᱷᱟᱱ ᱵᱟ ᱫᱮᱞᱟ ᱛᱦᱟᱞᱮ ᱟᱞᱤᱧᱟᱜ ᱚᱲᱟᱜ ᱥ ᱨᱮᱜᱮ ᱱᱚᱜᱼᱚᱭ ᱥᱩᱨ ᱥᱮᱫ ᱨᱮᱜᱮ ᱤᱭᱟᱹ ᱵᱮᱤᱱ ᱟᱸᱡᱚᱢ ᱠᱟᱫᱟ ᱵᱟ ᱱᱚᱜᱼᱚᱭᱟ᱾ ᱡᱟᱦᱟᱸ ᱫᱚᱠᱚ ᱢᱮᱛᱟᱜ ᱠᱟᱱᱟᱵᱤᱱ ᱥᱩᱥᱩᱱᱤᱭᱟᱹ ᱵᱩᱨᱩ ᱦᱮᱸ᱾
ᱦᱮᱸ ᱥᱩᱥᱩᱱᱤᱭᱟᱹ ᱵᱩᱨᱩ ᱫᱚᱞᱤᱧ ᱟᱸᱡᱚᱢ ᱵᱟᱲᱟ ᱠᱮᱫᱟ ᱠᱤᱱᱛᱩ ᱪᱟᱞᱟᱣ ᱫᱚ ᱚᱝᱠᱟ ᱫᱚ ᱵᱟᱝ ᱦᱩᱭ ᱟᱠᱟᱱᱟ᱾
ᱟᱪᱷᱟ ᱪᱷᱟ ᱪᱷᱟ ᱛᱚ ᱚᱸᱰᱮ ᱦᱚᱸ ᱢᱤᱫᱴᱮᱱ ᱟᱹᱰᱤ ᱢᱟᱨᱟᱝ ᱢᱤᱫᱴᱟᱝ ᱯᱚᱨᱚᱵᱽ ᱦᱩᱭᱩᱜᱼᱟ, ᱛᱚ ᱟᱞᱮ ᱮᱠᱷᱟᱱ ᱱᱚᱰᱮ ᱥᱩᱥᱩᱱᱤᱭᱟᱹ ᱵᱩᱨᱩ ᱫᱚ ᱢᱟᱡᱷᱮ ᱢᱟᱡᱷᱮ ᱜᱮᱞᱮ ᱵᱟᱜᱟᱜᱼᱟ᱾ ᱜᱮᱭᱟ ᱦᱮᱸ ᱛᱚ ᱱᱚᱸᱰᱮ ᱦᱤᱡᱩᱜ ᱵᱤᱱ ᱱᱚᱸᱰᱮ ᱥᱚᱨᱦᱟᱭ ᱵᱚᱸᱜᱟ ᱨᱮᱜᱮ ᱠᱷᱟᱱ ᱱᱚᱸᱰᱮ ᱢᱤᱫᱴᱮᱱ ᱯᱚᱨᱚᱵᱽ ᱦᱩᱭᱩᱜᱼᱟ ᱦᱮᱸ᱾
ᱟᱪᱷᱟ ᱩᱸ᱾ ᱟᱞᱤᱧ ᱦᱚᱞᱤᱧ ᱟᱸᱡᱚᱢ ᱵᱟᱲᱟ ᱠᱮᱫᱟ ᱥᱩᱥᱩᱱᱤᱭᱟᱹ ᱚᱸᱰᱮ ᱤᱭᱟᱹ ᱦᱩᱭᱩᱜᱼᱟ ᱟᱹᱰᱤ ᱢᱟᱨᱟᱝ ᱢᱤᱫᱴᱮᱱ ᱯᱚᱨᱚᱵᱽ ᱦᱩᱭᱩᱜ ᱜᱮᱭᱟ᱾ ᱟᱨ ᱚᱸᱰᱮ ᱯᱚᱨᱚᱵ ᱫᱚ ᱢᱟᱱᱮ ᱪᱮᱜᱽᱠᱟ ᱦᱩᱭᱩᱜ ᱜᱮᱭᱟ ᱯᱩᱡᱟᱹ ᱵᱟᱥᱟ ᱠᱚ ᱦᱩᱭᱩᱜ ᱜᱮᱭᱟ ᱥᱮ ᱪᱮᱫ ᱚᱸᱰᱮ ᱫᱚ?
ᱦᱮᱸ ᱟᱵᱚ ᱥᱟᱱᱛᱟᱲᱟᱜ ᱥᱟᱱᱛᱟᱲᱟᱜ ᱯᱩᱡᱟᱹ ᱵᱟᱥᱟ ᱦᱚᱸ ᱟᱵᱚᱣᱟᱜ ᱞᱟᱭᱼᱞᱟᱠᱪᱟᱨ ᱨᱮᱱᱟᱜᱴᱮᱱ ᱯᱩᱡᱷᱟᱹᱣ ᱦᱩᱭᱩᱜᱼᱟ ᱥᱚᱦᱚᱨᱟᱭ ᱵᱚᱸᱜᱟ ᱞᱟᱥᱟᱲᱦᱮᱫ ᱛᱮ ᱢᱤᱫᱴᱮᱱ ᱦᱩᱭᱩᱜᱼᱟ᱾ ᱛᱚ ᱠᱷᱟᱱ ᱟᱹᱰᱤ ᱢᱚᱡᱽ ᱚᱠᱚᱭ ᱜᱚᱢᱠᱮ ᱦᱩᱭᱩᱜᱼᱟ ᱢᱟᱱᱮ ᱡᱩᱫᱤ ᱵᱤᱱ ᱡᱩᱫᱤ ᱞᱤᱧ ᱞᱟᱹᱭᱟ᱾ ᱥᱟᱹᱨᱤᱜᱮ ᱚᱱᱟ ᱡᱟᱭᱜᱟ ᱵᱟᱜᱟᱣ ᱞᱮᱱᱠᱷᱟᱱ ᱟᱹᱰᱤ ᱨᱟᱹᱥᱠᱟᱹ ᱨᱚᱢᱚᱡᱽᱜ ᱜᱮ ᱵᱩᱡᱷᱟᱹᱜᱼᱟ, ᱟᱨ ᱯᱟᱴᱟᱵᱤᱫᱟᱹ ᱨᱮ ᱡᱮᱢᱚᱱ ᱚᱠᱟ ᱞᱮᱠᱟ ᱟᱵᱚ ᱥᱟᱱᱛᱟᱲᱟᱜ ᱴᱨᱟᱰᱤᱥᱱᱚᱞ ᱞᱟᱭ ᱞᱟᱠᱪᱟᱨ ᱠᱷᱚᱱ ᱟᱨᱟᱢᱵᱷᱚ ᱠᱟᱛᱮ ᱴᱟᱢᱟᱠ ᱛᱩᱢᱫᱟᱜ ᱡᱷᱚᱛᱚ ᱠᱚ ᱟᱹᱜᱩᱭᱟ, ᱚᱸᱰᱮ ᱦᱚᱸ ᱜᱚᱢᱠᱮ ᱱᱚᱣᱟ ᱠᱚ ᱥᱟᱱᱟᱢᱟᱜ ᱜᱮ ᱛᱟᱦᱮᱸ ᱫᱚ ᱛᱟᱦᱮᱱᱟ᱾
ᱟᱪᱷᱟ ᱦᱮᱸ ᱟᱹᱰᱤ ᱢᱚᱸᱡᱽ ᱟᱹᱰᱤ ᱱᱟᱯᱟᱭ ᱠᱟᱛᱷᱟ ᱠᱟᱱᱟ᱾
ᱟᱫᱚ ᱜᱚᱝᱠᱮ ᱟᱞᱤᱧ ᱞᱤᱧ ᱢᱮᱱ ᱮᱫᱟ ᱟᱯᱮ ᱫᱤᱥᱚᱢ ᱫᱚ ᱟᱫᱚ ᱫᱚᱢᱮ ᱫᱚ ᱵᱟᱹᱞᱤᱧ ᱵᱟᱜᱟᱣ ᱟᱠᱟᱱᱟ ᱢᱮᱱᱫᱚ ᱚᱱᱟ, ᱥᱟᱭᱤᱰ ᱫᱚ ᱟᱫᱚ ᱟᱞᱮ ᱫᱤᱥᱚᱢ ᱫᱚ ᱜᱚᱝᱠᱮ ᱟᱞᱮ ᱫᱚ ᱚᱱᱛᱮ ᱫᱚ ᱜᱚᱝᱠᱮ ᱡᱮᱢᱚᱱ ᱥᱚᱨᱦᱟᱭ ᱠᱚᱫᱚ ᱚᱠᱟ ᱞᱮᱠᱟ ᱯᱮ ᱢᱟᱱᱟᱣ ᱛᱟᱵᱚᱱᱟ, ᱛᱤᱱ ᱫᱤᱱ ᱯᱮ ᱢᱟᱱᱟᱣ ᱛᱟᱵᱚᱱᱟ?
ᱮᱸᱜ ᱦᱤᱥᱟᱹᱵ ᱨᱮᱢᱟ ᱛᱚ ᱢᱚᱬᱮ ᱥᱤᱧ ᱢᱚᱬᱮᱥ ᱢᱚᱬᱮ ᱧᱤᱫᱟᱹ ᱠᱚ ᱢᱟᱱᱟᱣᱟ ᱦᱮᱸᱥᱮ ᱠᱤᱱᱛᱩ ᱟᱫᱚ ᱟᱞᱮ ᱥᱮᱫ ᱫᱚ ᱛᱮᱦᱮᱧ ᱜᱟᱯᱟ ᱫᱚ ᱚᱱᱠᱟ ᱫᱚ ᱚᱱᱮ ᱡᱟᱠ ᱛᱮᱫᱚ ᱵᱟᱝ ᱦᱳᱭᱳᱜ ᱠᱟᱱᱟ ᱞᱟᱦᱟᱛᱮ ᱪᱮᱠᱟ ᱦᱩᱭᱩᱜ ᱛᱟᱦᱮᱱ ᱡᱟᱠ ᱠᱟᱛᱮᱜ,
ᱟᱪᱪᱷᱟ ᱟᱪᱪᱷᱟ ᱟᱪᱷᱟ ᱟᱪᱷᱟ, ᱛᱟᱦᱚᱞᱮ ᱜᱚᱝᱠᱮ ᱛᱤᱱ ᱫᱤᱱ ᱯᱮ ᱥᱚᱨᱦᱟᱭᱚᱜ ᱠᱟᱱ ᱛᱟᱵᱚᱱᱟ ᱱᱤᱛᱚᱜ ᱫᱚ?
ᱟᱨ ᱱᱤᱛ ᱫᱚ ᱟᱫᱚ ᱚᱱᱮᱡᱮ ᱵᱟᱨ ᱫᱤᱱ
ᱟᱪᱪᱷᱟ ᱟᱪᱪᱷᱟ ᱥᱚᱢᱵᱟᱨ ᱫᱤᱱ ᱯᱮ ᱥᱚᱨᱦᱟᱭᱚᱜ ᱠᱟᱱ ᱛᱟᱵᱚᱱᱟ?
ᱦᱳᱭ
ᱢᱟᱱᱮ ᱩᱢ ᱢᱟᱦᱟᱸ ᱟᱨ ᱱᱚᱣᱟ ᱩᱢ ᱡᱮᱦᱤᱞᱳᱜ ᱩᱢᱩᱜ ᱠᱟᱱᱟ ᱩᱱ ᱦᱤᱞᱳᱜ ᱟᱨ ᱥᱟᱨ ᱜᱚᱝᱠᱮ ᱡᱮᱢᱚᱱ ᱟᱞᱮ ᱥᱮᱫ ᱫᱚ ᱯᱮ ᱫᱤᱱ ᱞᱮ ᱥᱚᱨᱦᱟᱭᱚᱜ ᱠᱟᱱᱟ ᱚᱠᱟ ᱞᱮᱠᱟ ᱩᱢ ᱢᱟᱦᱟᱸ, ᱥᱟᱹᱨᱫᱤ ᱢᱟᱦᱟᱸ ᱡᱟᱦᱟᱸ ᱫᱤᱱ ᱫᱚᱞᱮ ᱠᱷᱩᱱᱴᱟᱹᱣᱮᱫ ᱠᱚᱣᱟ ᱟᱨ ᱫᱚᱥᱟᱨ ᱫᱤᱱ ᱫᱚ ᱦᱩᱭᱩᱜ ᱠᱟᱱᱟ ᱡᱟᱞᱮ ᱢᱟᱦᱟ᱾ ᱟᱨ ᱜᱚᱢᱠᱮ ᱚᱱᱛᱮ ᱡᱟᱹᱱᱤᱡ ᱚᱱᱠᱟ ᱜᱮ ᱟᱥᱟ ᱠᱚᱨᱮᱞᱤᱧ ᱢᱚᱱᱮᱭᱟ,
ᱦᱳᱭ ᱦᱳᱭ ᱟᱞᱮ ᱥᱮᱫ ᱦᱳᱭ ᱚᱱᱠᱟᱜ ᱜᱮ ᱠᱟᱹᱡ ᱦᱮᱸ᱾
ᱟᱪᱪᱷᱟ ᱟᱪᱪᱷᱟ ᱟᱪᱪᱷᱟ ᱛᱟᱦᱞᱮ ᱜᱚᱢᱠᱮ ᱦᱚᱭᱛᱳ ᱟᱵᱚᱣᱟᱜ ᱟᱹᱜ ᱢᱟᱱᱮ, ᱞᱟᱠᱪᱟᱨ ᱫᱚ ᱦᱚᱭᱛᱳ ᱢᱤᱫ ᱜᱮ ᱨᱮᱦᱚᱸ, ᱟᱫᱚ ᱵᱟᱠᱷᱟᱱ ᱦᱚᱭᱛᱚ ᱨᱩᱜ ᱜᱮᱭ ᱵᱷᱮᱜᱟᱨ ᱛᱟᱵᱚᱱᱟ ᱦᱮᱸ ᱵᱟᱝ?
ᱦᱳᱭ
ᱴᱷᱤᱠ ᱴᱷᱤᱠ ᱴᱷᱤᱠ ᱟᱫᱚ ᱜᱚᱝᱠᱮ ᱟᱞᱮ ᱥᱮᱫ ᱫᱚ ᱰᱩᱢᱠᱟᱹ ᱴᱟᱭᱤᱯ ᱞᱮ ᱨᱩᱭᱟ ᱦᱟᱸᱜᱠᱷᱟᱱ ᱦᱮᱸ ᱵᱟᱝ ᱚᱱᱛᱮ ᱫᱚ ᱜᱚᱝᱠᱮ ᱟᱞᱮᱥᱮᱱᱟᱜ ᱴᱟᱢᱟᱠ ᱫᱚ ᱠᱟᱹᱴᱤᱡ, ᱠᱟᱹᱴᱤᱡ ᱜᱮᱭᱟ ᱜᱚᱝᱠᱮ ᱟᱯᱮ ᱥᱮᱱᱟᱜ ᱫᱚ ᱚᱱ ᱛᱮᱫᱚ?
ᱟᱞᱮ ᱥᱮᱱᱟᱜ ᱴᱟᱢᱟᱠ ᱫᱚ ᱞᱟᱹᱴᱩ ᱧᱚᱜ ᱜᱮᱭᱟ ᱢᱟᱱᱮ
ᱟᱪᱪᱷᱟ ᱟᱪᱪᱷᱟ ᱟᱪᱪᱷᱟ ᱵᱟᱝ ᱜᱚᱢᱠᱮ ᱟᱹᱰᱤ ᱢᱚᱡᱽ ᱥᱟᱹᱨᱤᱜᱮ ᱮᱠᱷᱟᱱ ᱫᱚᱨᱠᱟᱨ ᱠᱟᱱᱟ ᱮᱵᱚᱝ ᱟᱹᱞᱤᱧᱟᱜ ᱟᱹᱰᱤ ᱫᱤᱱ ᱠᱚ ᱟᱥᱟ ᱢᱮᱱᱟᱜᱼᱟ ᱡᱮ ᱟᱯᱮ ᱥᱮᱫ ᱪᱟᱞᱟᱣ ᱨᱮᱱᱟᱜ ᱜᱚᱢᱠᱮ, ᱦᱮᱸ ᱵᱟᱝ?
ᱦᱮᱸ ᱦᱮᱡ ᱫᱚ ᱞᱟᱹᱠᱛᱤᱜ ᱠᱟᱱᱟ, ᱟᱹᱵᱤᱱ ᱦᱤᱡᱩᱜ ᱵᱤᱱ ᱦᱮᱸᱥᱮ᱾
ᱴᱷᱤᱠ ᱴᱷᱤᱠ ᱜᱚᱢᱠᱮ ᱟᱫᱚ ᱜᱚᱢᱠᱮ ᱞᱟᱹᱭ ᱫᱟᱞᱤᱧ ᱚᱞᱚᱜ ᱠᱚᱫᱚ ᱵᱤᱱ ᱯᱟᱲᱦᱟᱜ ᱚᱞᱚᱜ ᱠᱟᱱ ᱜᱮᱭᱟ ᱥᱮ ᱚᱱᱟ ᱠᱚᱫᱚ ᱵᱤᱱ ᱵᱟᱹᱜᱤ ᱟᱠᱟᱫᱟ?
ᱵᱟᱝ ᱟᱹᱞᱤᱧ ᱫᱚᱞᱤᱧ ᱚᱞᱚᱜ ᱚᱞᱚᱜ ᱠᱟᱱ ᱜᱮᱭᱟᱞᱤᱧ᱾
ᱟᱪᱪᱷᱟ ᱟᱪᱪᱷᱟ ᱟᱪᱪᱷᱟ ᱟᱪᱪᱷᱟ, ᱚᱞᱚᱜ ᱦᱚᱸ ᱫᱚᱨᱠᱟᱨ ᱠᱟᱱᱟ᱾
ᱚᱞᱚᱜ ᱦᱮᱸ ᱚᱞᱚᱜ ᱠᱚᱫᱚ ᱪᱟᱞᱟᱜ ᱠᱟᱱ ᱜᱮᱭᱟ, ᱟᱨ ᱥᱟᱶ ᱥᱟᱶᱛᱮ ᱤᱭᱟᱹ ᱚᱲᱟᱜ ᱠᱚᱨᱮᱱᱟᱜ ᱠᱟᱹᱢᱤ ᱦᱚᱸ ᱠᱚᱨᱟᱣ ᱦᱩᱭᱩᱜ ᱠᱟᱱᱟ ᱪᱟᱥᱵᱟᱥ ᱠᱚ᱾
ᱟᱪᱪᱷᱟ, ᱜᱚᱝᱠᱮ ᱟᱹᱞᱤᱧ ᱞᱤᱧ ᱢᱚᱱᱮᱭᱟ ᱡᱟᱦᱟᱸᱛᱤᱱᱟᱹᱜ ᱟᱵᱚ ᱡᱩᱣᱟᱹᱱ ᱠᱚ ᱢᱮᱱᱟᱜ ᱠᱚᱣᱟ ᱡᱮᱹ ᱥᱟᱹᱨᱤᱜᱮ ᱚᱞᱚᱜ ᱯᱟᱲᱦᱟᱜ ᱥᱟᱶ ᱥᱟᱶᱛᱮ ᱚᱲᱟᱜ ᱠᱚᱨᱮᱱᱟᱜ ᱡᱟ ᱩᱰᱟᱹᱝ ᱠᱟᱹᱢᱤ ᱠᱚ ᱢᱮᱱᱟᱜᱼᱟ ᱚᱱᱟ ᱠᱚᱨᱮᱱᱟᱜ ᱜᱚᱲᱚ ᱥᱚᱯᱚᱦᱚᱫ ᱥᱟᱹᱨᱤᱜᱮ ᱮᱢ ᱞᱟᱹᱠᱛᱤ ᱠᱟᱱᱟ ᱦᱮᱸ ᱵᱟᱝ ᱦᱮᱸ
ᱦᱮᱸ ᱚᱱᱟ ᱞᱟᱹᱠᱛᱤ ᱜᱟᱱ ᱜᱮᱭᱟ
ᱧᱮᱞ ᱵᱤᱱ ᱜᱚᱢᱠᱮ ᱛᱮᱦᱤᱧ ᱱᱤᱛᱚᱜ ᱞᱮᱠᱟᱱ ᱫᱤᱱ ᱨᱮ ᱦᱚᱭᱛᱳ ᱪᱟᱹᱠᱨᱤ ᱵᱟᱹᱠᱨᱤ ᱟᱥᱟ ᱠᱟᱛᱮᱫ ᱛᱟᱦᱮᱸ ᱞᱮᱱᱠᱷᱟᱱ ᱟᱹᱰᱤᱜᱮ ᱢᱩᱥᱠᱤᱞᱚᱜᱼᱟ ᱢᱮᱱᱠᱷᱟᱱ ᱛᱮᱦᱤᱧ ᱡᱩᱫᱤ ᱟᱹᱵᱤᱱ ᱚᱲᱟᱜ ᱨᱮᱱᱟᱜ ᱠᱟᱹᱢᱤ ᱠᱚ ᱦᱤᱡᱩᱜ ᱵᱤᱱ ᱵᱟᱲᱟᱭ ᱢᱟᱱᱮ ᱥᱮᱸᱲᱟ ᱠᱟᱜᱼᱟ ᱱᱚᱝᱠᱟ ᱦᱮᱸ ᱵᱟᱝ
ᱦᱮᱸ
ᱛᱟᱦᱚᱞᱮ ᱯᱚᱨᱚᱵᱚᱨᱛᱤ ᱠᱟᱞᱮ ᱵᱟᱵᱤᱱ ᱠᱚᱥᱴᱚᱟ ᱪᱮ ᱵᱤᱱ ᱞᱟᱹᱭ ᱟ ᱜᱚᱝᱠᱮ
ᱦᱮᱸ ᱮᱠᱫᱚᱢ ᱥᱟᱹᱨᱤ ᱠᱟᱛᱷᱟ
ᱦᱩᱸ ᱴᱷᱤᱠ ᱴᱷᱤᱠ ᱴᱷᱤᱠ ᱟᱫᱚ ᱟᱹᱞᱤᱧ ᱦᱚᱸ ᱚᱱᱠᱟ ᱠᱷᱟᱱ ᱤᱪᱪᱷᱟᱹ ᱫᱚ ᱛᱟᱦᱮᱸ ᱠᱟᱱ ᱜᱮᱭᱟ ᱚᱞᱚᱜ ᱨᱮᱱᱟᱜ ᱟᱫᱚ ᱚᱞᱚᱜ ᱫᱚᱞᱤᱧ ᱟᱲᱟᱜ ᱟᱠᱟᱫᱟ ᱱᱤᱛ ᱫᱚ ᱠᱷᱟᱱ ᱦᱮᱸ ᱚᱲᱟᱜ ᱜᱚᱢᱠᱮ ᱠᱚ ᱟᱹᱜᱩ ᱠᱟᱛᱮᱫ ᱮᱠᱷᱟᱱ ᱦᱮᱸ ᱥᱮ ᱪᱮᱫ
ᱟᱪᱟ ᱟᱪᱪᱷᱟ ᱛᱟᱦᱞᱮ ᱟᱹᱵᱤᱱ ᱫᱚ ᱪᱮᱫ ᱠᱚᱵᱤᱱ ᱠᱟᱹᱢᱤ ᱵᱟᱲᱟᱭ ᱜᱮᱭᱟ ᱚᱱᱠᱟ ᱫᱚ
ᱜᱚᱝᱠᱮ ᱟᱹᱞᱤᱧ ᱱᱤᱛᱚᱜ ᱫᱚ ᱵᱮᱵᱽᱥᱟᱭᱮᱫᱟᱞᱤᱧ ᱦᱟᱸᱜ ᱠᱷᱟᱱ ᱵᱮᱵᱽᱥᱟ ᱞᱟᱹᱭᱤᱱ ᱨᱮ ᱢᱮᱱᱟᱜ ᱟᱠᱟᱫ ᱞᱤᱧᱟᱹ ᱮᱠᱷᱟᱱ ᱦᱮᱸ ᱛᱚ ᱠᱷᱟᱱ ᱚᱲᱟᱜ ᱜᱚᱝᱠᱮ ᱟᱹᱜᱩ ᱠᱟᱛᱮᱫ ᱫᱚ ᱯᱟᱲᱦᱟᱣ ᱠᱚᱫᱚ ᱠᱷᱟᱱ ᱵᱟᱝ ᱜᱟᱱᱚᱜ ᱠᱟᱱᱟ ᱟᱫᱚ ᱵᱟᱠᱷᱟᱱ ᱟᱹᱞᱤᱧ ᱫᱚ ᱱᱤᱛᱚᱜ ᱫᱚ ᱵᱮᱵᱽᱥᱟ ᱞᱟᱭᱤᱱ ᱛᱮᱞᱤᱧ ᱵᱚᱞᱚ ᱟᱠᱟᱱᱟ ᱦᱮᱸ
ᱟᱪᱪᱷᱟ ᱦᱮᱸ ᱛᱚ
ᱟᱫᱚ ᱚᱱᱟᱛᱮ ᱞᱤᱝ ᱪᱮᱫ ᱵᱮᱵᱽᱥᱟ ᱠᱚᱵᱤᱱ ᱠᱚᱨᱟᱶ ᱜᱤᱭᱟ ᱟᱵᱤᱱ ᱫᱚ? ᱵᱮᱵᱽᱥᱟ ᱠᱚᱫᱚ ᱜᱚᱝᱠᱮ ᱦᱚᱸᱜᱼᱚᱭ ᱡᱮᱢᱚᱱ ᱦᱚᱸᱜᱼᱚᱭ ᱡᱮᱢᱚᱱ ᱡᱟᱦᱟᱸ ᱠᱚ ᱟᱵᱚ ᱥᱟᱱᱛᱟᱲᱟᱜ ᱡᱟᱦᱟᱸ ᱟ ᱞᱟ ᱠᱟ ᱴᱨᱟᱰᱤᱥᱚᱱᱟᱞ ᱡᱟᱦᱟᱸ ᱦᱚᱨᱚᱜ ᱵᱟᱸᱫᱮ ᱠᱚ ᱛᱟᱦᱮᱱᱟ᱾ ᱯᱟᱸᱪᱤ ᱫᱩᱛᱤ ᱯᱟᱧᱪᱤ ᱜᱮᱸᱫᱟ ᱛᱚ ᱱᱚᱣᱟ ᱟᱹᱞᱤᱧ ᱮᱸ ᱰᱤᱡᱤ ᱱᱚᱣᱟ ᱰᱤᱡᱤ ᱟ ᱰᱤᱡᱤ ᱰᱤᱡᱤᱴᱟᱞ ᱞᱮᱠᱟᱛᱮ ᱱᱚᱣᱟ ᱰᱤᱡᱤᱴᱟᱞ ᱞᱮᱠᱟᱛᱮ ᱱᱚᱣᱟ ᱠᱤᱱᱛᱩ ᱟᱹᱞᱤᱧ ᱚᱱᱞᱟᱭᱤᱱ ᱨᱮ ᱱᱚᱣᱟ ᱞᱟᱹᱜᱤᱫ ᱟᱞᱤᱧ ᱥᱮᱞ ᱜᱮᱭᱟ ᱛᱚ ᱦᱚᱝ ᱠᱟᱱᱟ ᱠᱟᱹᱢᱤ ᱞᱤᱧ ᱠᱚᱨᱟᱣ ᱜᱮᱭᱟ ᱜᱚᱝᱠᱮ
ᱮᱠᱫᱚᱢ ᱟᱹᱰᱤ ᱟᱹᱰᱤ ᱱᱟᱯ ᱱᱟᱯᱟᱭ ᱠᱟᱹᱢᱤ ᱵᱤᱱ ᱥᱟᱵ ᱠᱮᱫᱟ ᱟᱫᱚ ᱞᱟᱹᱠᱛᱤ ᱠᱟᱱ ᱜᱮᱭᱟ ᱦᱮᱸᱥᱮ
ᱴᱷᱤᱠ ᱴᱷᱤᱠ ᱴᱷᱤᱠ ᱴᱷᱤᱠ ᱟᱫᱚᱞᱤᱧ ᱞᱟᱹᱭᱟ ᱜᱚᱝᱠᱮ ᱛᱟᱦᱚᱞᱮ ᱟᱻ ᱟᱹᱵᱤᱱ ᱪᱮᱫ ᱠᱚᱵᱤᱱ ᱢᱚᱱᱮ ᱵᱟᱲᱟᱭᱮᱫᱟ? ᱪᱮᱫ ᱠᱚᱵᱤᱱ ᱪᱤᱠᱟᱹᱭᱟ ᱟᱫᱚ ᱛᱟᱦᱚᱞᱮ?